ᱦᱮᱞᱳ ᱦᱮᱞᱳ ᱦᱮᱸ ᱟᱸᱡᱚᱢᱚᱜ ᱠᱟᱱᱟ ᱟᱚᱢ ᱦᱮᱸ ᱦᱮᱸ ᱱᱤᱛ ᱫᱚ ᱪᱮᱢ?
ᱚᱜ ᱠᱟᱱᱟ ᱱᱚᱸᱰᱮ ᱦᱚᱸ
ᱚ ᱱᱤᱰᱟ. ᱱᱤᱛ ᱡᱤᱫᱟ. ᱱᱤᱛ ᱫᱚ ᱪᱮᱫ ᱮᱢ ᱪᱤᱠᱟᱹᱭ ᱫᱟ? ᱚ ᱚᱸ ᱟᱨ ᱛᱟᱦᱚᱞᱮ ᱮᱱᱟᱱ ᱫᱚ ᱥᱤᱛᱩᱝ ᱵᱮᱲᱟ ᱠᱚᱫᱚ ᱪᱮᱫ ᱠᱚᱢ ᱠᱟᱹᱢᱤ ᱠᱮᱫᱟ ᱚᱲᱟᱜ ᱠᱚᱨᱮᱱᱟᱜ? ᱟᱢ ᱟᱸᱡᱚᱢ ᱫᱟ
ᱩᱸ ᱠᱟᱹᱢᱤ ᱨᱮᱜᱮ ᱦᱮᱸ ᱟᱸᱡᱚᱢᱚᱜ ᱠᱟᱱᱟ
ᱦᱮᱸ ᱱᱤᱛᱚᱜ ᱟᱸᱡᱚᱢᱚᱜ ᱠᱟᱱ ᱛᱟᱢᱟ ᱦᱮᱸ ᱦᱮᱸ ᱱᱤᱛᱚᱜ ᱟᱸᱡᱚᱢᱚᱜ ᱠᱟᱱ ᱛᱟᱢᱟ
ᱠᱟᱢ ᱠᱟᱹᱢᱤ ᱠᱚ ᱪᱟᱞᱟᱣ ᱦᱩᱭ ᱞᱮᱱᱟ ᱚᱱᱠᱟ ᱵᱷᱤᱛᱟᱹ ᱠᱚ ᱛᱟᱦᱮᱸ ᱠᱟᱱᱟ ᱵᱷᱤ ᱼᱼ ᱤᱛᱟᱹ ᱢᱟᱜ ᱟᱲᱮ ᱢᱟ ᱛᱟᱦᱚᱞᱮ ᱚᱱᱟ ᱠᱟᱹᱢᱤ ᱜᱮ ᱪᱟᱞᱟᱣ ᱦᱩᱭᱱᱟ ᱠᱟᱹᱢᱤ ᱪᱟᱞᱟᱣ ᱠᱟᱛᱮᱜ ᱱᱚᱝᱠᱟ ᱥᱮᱛᱟᱜ ᱧᱚᱜ ᱨᱮᱜᱮ ᱪᱟᱞᱟᱣ ᱦᱩᱭ ᱞᱮᱱᱟ ᱠᱟᱹᱢᱤ ᱠᱟᱛᱮᱜ ᱛᱟᱯᱚᱨᱮ ᱡᱚᱢ ᱵᱟᱲᱟ ᱠᱚ ᱦᱩᱭᱱᱟ ᱛᱳᱯᱳ ᱠᱚ ᱦᱩᱭᱱᱟ
ᱚ
ᱚᱱᱠᱟ ᱛᱮᱜᱮ ᱛᱮᱦᱮᱧᱟᱜ ᱫᱤᱱ ᱫᱚ ᱪᱟᱞᱟᱣᱱᱟ ᱟᱨ
ᱛᱟᱦᱞᱮ ᱥᱮᱛᱟᱜ ᱨᱮ ᱡᱚᱢ ᱵᱟᱲᱟ ᱠᱟᱛᱮ ᱛᱟᱞᱮ ᱵᱤᱛᱟᱹ ᱢᱟᱜ ᱠᱚᱢ ᱪᱟᱞᱟᱣ ᱞᱮᱱᱟ ᱦᱮᱸ ᱵᱟᱝ ᱟ ᱛᱟᱦᱞᱮ ᱵᱷᱤᱛᱟᱹ ᱢᱟᱜ ᱫᱚ ᱛᱟᱦᱞᱮ ᱮᱠᱞᱟ ᱛᱮᱜᱮᱢ ᱢᱟᱜ ᱠᱮᱫᱟ ᱥᱮ ᱜᱟᱛᱮ ᱠᱚ ᱟᱛᱮ ᱪᱟᱞᱟᱣ ᱞᱮᱱᱟ ᱚᱲᱟᱜ ᱨᱮᱱᱟᱜᱱᱟᱜ ᱜᱮᱢ ᱠᱟᱹᱢᱤ ᱜᱮᱭᱟ ᱵᱟᱝ?
ᱦᱮᱸ ᱚᱲᱟᱜ ᱨᱮᱱᱟᱜ ᱜᱮ ᱛᱮᱦᱮᱧ ᱫᱚ ᱠᱟᱹᱢᱤ ᱦᱩᱭ ᱱᱟ᱾
ᱦᱮᱸ
ᱟᱨ ᱤᱧ ᱜᱤᱧ ᱪᱟᱞᱟᱣ ᱞᱮᱱᱟ ᱟᱫᱚ ᱚᱱᱠᱟ ᱫᱚ ᱜᱟᱛᱮ ᱠᱚᱫᱚ ᱵᱟᱠᱚ ᱪᱟᱣ ᱠᱟᱱᱟ ᱡᱚᱠᱷᱚᱱ ᱦᱚᱲ ᱠᱚᱣᱟᱜ ᱡᱚᱠᱷᱚᱱ ᱪᱟᱞᱟᱜ ᱦᱩᱭᱩᱜ ᱜᱮᱭᱟ ᱛᱚᱠᱷᱚᱱ ᱫᱚ ᱜᱟᱛᱮ ᱠᱚ ᱟᱛᱮᱜ ᱜᱮ ᱪᱟᱞᱟᱜ ᱦᱩᱭᱩᱜ ᱜᱮᱭᱟ ᱥᱟᱸᱜᱮ ᱦᱚᱲ ᱟᱨᱠᱤ
ᱚ ᱟᱪᱷᱟ ᱟᱪᱷᱟ
ᱥᱟᱸᱜᱮ ᱦᱚᱲ ᱵᱟᱠᱷᱟᱱ ᱫᱚ ᱠᱟᱹᱢᱤ ᱠᱚᱦᱚᱸ ᱵᱟᱝ ᱪᱟᱵᱟ ᱜᱚᱫᱚᱜᱼᱟ
ᱚ ᱱᱤᱛ ᱫᱚ ᱛᱟᱦᱚᱞᱮ ᱵᱟᱹᱛ ᱠᱚᱢ ᱥᱟᱢᱴᱟᱣ ᱡᱩᱴᱟᱹᱜ ᱛᱟᱢᱟ ᱵᱟᱝ
ᱦᱮᱸ ᱡᱚᱛᱚ ᱥᱟᱢᱴᱟᱣ ᱡᱩᱛ ᱦᱩᱭᱩᱜ ᱠᱟᱱᱟ ᱱᱚᱜᱼᱚᱭ ᱟᱫᱚ ᱵᱟᱠᱷᱟᱱ ᱫᱚ ᱵᱟᱝ ᱜᱟᱱᱚᱜᱼᱟ ᱛᱚ ᱟᱠᱷᱟᱱ ᱦᱚᱲ ᱫᱚᱠᱚ ᱨᱚᱦᱚᱭᱟ ᱞᱟᱦᱟᱨᱮ ᱵᱟᱠᱷᱟᱱ ᱫᱚ ᱟᱫᱚ ᱛᱟᱭᱱᱚᱢ ᱨᱮ ᱛᱟᱦᱮᱸ ᱜᱚᱫᱚᱜ ᱦᱩᱭᱩᱜᱼᱟ ᱵᱟᱠᱷᱟᱱ
ᱦᱮᱸ ᱦᱮᱸ ᱢᱤᱫ ᱥᱚᱢᱚᱥᱟ ᱛᱚᱠᱷᱚᱱ ᱫᱚ ᱯᱟᱲᱟᱣ ᱜᱚᱫᱚᱜᱼᱟ ᱵᱟᱝ
ᱥᱚᱢᱚᱥᱟ ᱜᱚᱫᱚᱜᱼᱟ ᱛᱚᱠᱷᱚᱱ ᱫᱚ ᱦᱚᱲ ᱠᱚ ᱨᱚᱦᱚᱭ ᱞᱮᱠᱷᱟᱱ ᱟᱫᱚ ᱚᱠᱟᱨᱮ ᱥᱤᱭᱳᱜ ᱵᱟᱝ ᱜᱟᱱᱚᱜᱼᱟ? ᱪᱮᱫ ᱵᱟᱝ ᱜᱟᱱᱚᱜᱼᱟ ᱟᱠᱷᱟᱱ?
ᱟᱨ ᱱᱚᱶᱟ ᱫᱚ ᱟᱫᱚ ᱪᱮᱠᱟᱢ ᱢᱚᱱᱮᱭ ᱫᱟ ᱡᱮ ᱴᱟᱠᱴᱚᱨ ᱛᱮᱢ ᱥᱤ ᱦᱚᱪᱚᱭᱟ ᱥᱮ? ᱱᱟᱦᱮᱞ ᱛᱮ ᱜᱮᱢ ᱱᱚᱶᱟ ᱱᱚᱣᱟᱢ ᱥᱤᱭᱟ ᱱᱚᱶᱟ ᱫᱟᱣ ᱫᱚ
ᱟᱫᱚᱻ ᱱᱮᱛᱟᱨ ᱫᱚ ᱟᱠᱷᱟᱡ ᱴᱨᱟᱠᱴᱚᱨ ᱛᱮᱜᱮᱮᱛᱠᱚ ᱥᱤ ᱦᱚᱪᱚᱭᱮᱫᱟ ᱟᱨ ᱱᱚᱝᱠᱟ ᱱᱟᱦᱮᱞ ᱤᱭᱟᱹ ᱢᱟ ᱱᱮᱛᱟᱨ ᱫᱚ ᱟᱫᱚ ᱪᱟᱵᱟ ᱦᱤᱡᱩᱜ ᱠᱟᱱ ᱛᱟᱵᱚᱱᱟ
ᱦᱩᱸᱻ ᱮᱠᱟᱞ ᱡᱚ ᱡᱷᱚᱛᱚ ᱢᱟᱴ ᱨᱮᱜᱮ ᱧᱮᱞᱚᱜ ᱠᱟᱱᱟ ᱴᱨᱟᱠᱴᱟᱨ ᱛᱮᱜᱮ ᱥᱤᱜ ᱠᱟᱱᱟ ᱵᱟᱝᱠᱷᱟᱱ ᱞᱟᱦᱟ ᱫᱚ ᱧᱮᱞ ᱦᱩᱭ ᱠᱚᱜᱼᱟ ᱡᱮ ᱡᱚᱛᱚ ᱦᱚᱲ ᱧᱮᱞᱟᱢ ᱱᱟᱦᱮᱞ ᱠᱚ ᱡᱚᱲᱟᱣ ᱠᱟᱫᱟ ᱱᱤᱛᱟᱨ ᱫᱚ ᱚᱱᱟ ᱡᱤᱱᱤᱥᱴᱟ ᱫᱚ ᱵᱟᱝ ᱠᱚᱢ ᱟᱠᱟᱱᱟ ᱯᱩᱨᱟᱹ ᱴᱟᱠᱴᱟᱨ ᱴᱟᱠᱴᱟᱨ ᱜᱮ ᱧᱮᱞᱚᱜ ᱠᱟᱱᱟ ᱢᱟᱴ ᱠᱷᱮᱛ ᱨᱮ
ᱦᱳᱭ
ᱦᱩᱸ
ᱟᱫᱚ ᱱᱚᱝᱠᱟ ᱥᱤᱭᱳᱜ ᱠᱚᱦᱚᱸ ᱵᱟᱝ ᱜᱟᱱᱚᱜᱼᱟ ᱥᱤᱭᱳᱜ ᱠᱚ ᱟᱫᱚ ᱦᱟᱱᱮ ᱯᱳᱭᱞᱳ ᱯᱳᱭᱞᱳ ᱠᱷᱚᱱ ᱡᱩᱫᱤᱢ ᱥᱤᱭᱳᱜ ᱟᱹᱜᱩᱭᱟ ᱛᱟᱦᱚᱞᱮ ᱥᱤᱭᱳᱜ ᱮᱢ ᱜᱟᱱᱟ ᱵᱟᱠᱷᱟᱱ ᱫᱚ ᱥᱤᱭᱳᱜ ᱦᱚᱸ ᱢᱤᱫ ᱴᱟᱝ ᱩᱜ ᱚᱱᱟ ᱦᱚᱸ ᱢᱤᱫ ᱴᱟᱝ ᱵᱟᱢ ᱜᱟᱱ ᱫᱟᱲᱮᱭᱟᱜ ᱠᱷᱟᱱ ᱵᱟᱢ ᱫᱟᱲᱮᱭᱟᱜᱼᱟ
ᱦᱮᱸ ᱦᱮᱸ ᱟᱫᱚ ᱤᱧᱦᱚᱸ ᱡᱚᱠᱷᱚᱱ ᱚᱲᱟᱜ ᱠᱚᱨᱮ ᱡᱚᱠᱷᱚᱱ ᱵᱟᱵᱟᱭ ᱛᱟᱦᱮᱸ ᱠᱟᱱᱟ ᱟᱫᱚ ᱫᱟᱠᱟ ᱤᱫᱤ ᱴᱚ ᱥᱮᱱ ᱦᱩᱭ ᱠᱚᱜᱼᱟ ᱦᱮᱸ ᱟᱫᱚ ᱚᱱᱟ ᱚᱱᱟ ᱚᱠᱛᱚ ᱨᱮᱜᱮ ᱛᱟᱦᱚᱞᱮ ᱵᱟᱵᱟ ᱫᱚ ᱫᱟᱠᱟ ᱡᱚᱢ ᱠᱮᱭᱟ ᱟᱫᱚ ᱤᱧ ᱦᱚᱸ ᱚᱠᱟᱧ ᱞᱟᱜᱟ ᱵᱟᱲᱟ ᱠᱮᱠᱤᱱᱟ ᱦᱮᱸ
ᱟᱫᱚ ᱦᱚ ᱱᱤᱛᱚᱜ ᱫᱚ ᱵᱟᱵᱟ ᱵᱟᱹᱱᱩᱭ-ᱟ ᱟᱫᱚ ᱱᱤᱡᱮ ᱦᱚᱸ ᱢᱟ ᱥᱟᱡᱮ ᱥᱤ ᱦᱩᱭᱩᱜ ᱜᱮᱭᱟ ᱟᱫᱚ ᱰᱟᱹᱝᱨᱤ ᱠᱚ ᱛᱟᱦᱮᱸ ᱠᱟᱱ ᱛᱟᱞᱮᱭᱟ ᱠᱚ ᱮᱱᱠᱷᱟᱱ ᱠᱤᱪᱷᱩ ᱫᱤᱱ ᱢᱟᱲᱟᱝ ᱨᱮ ᱩᱨᱤᱡ ᱩ ᱥᱮᱬᱟ ᱥᱮᱬᱟ ᱩᱲᱮᱡ ᱠᱤᱧ ᱛᱟᱦᱮᱸ ᱠᱟᱱᱟ ᱟᱫᱚ ᱱᱤᱛ ᱫᱷᱟᱹᱵᱤᱡ ᱛᱮ ᱫᱚ ᱵᱟᱹᱱᱩᱜ ᱠᱚᱣᱟ ᱟᱹᱠᱷᱨᱤᱧ ᱦᱩᱭᱩᱭᱟ ᱟᱠᱟᱱᱟ ᱢᱮᱱᱠᱷᱟᱱ ᱜᱟᱹᱭ ᱠᱚ ᱢᱮᱱᱟᱜ ᱠᱚᱶᱟ ᱦᱮᱸᱥᱮ ᱟᱫᱚ ᱰᱟᱝᱨᱤ ᱛᱚ ᱥᱩᱫᱩ ᱟᱵᱚ ᱱᱟᱦᱮᱞ ᱞᱟᱹᱜᱤᱫ ᱫᱚ ᱵᱟᱵᱚᱱ ᱡᱚᱲᱟᱣ ᱠᱚᱣᱟ ᱩᱱᱠᱩᱣᱟᱜ ᱩᱱᱠᱩᱣᱟᱜ ᱜᱩᱨᱤᱡ ᱠᱚ ᱠᱚᱦᱚᱸ ᱟᱵᱚ ᱫᱚ ᱠᱟᱹᱢᱤᱨᱮ ᱞᱟᱜᱟᱜ ᱛᱟᱵᱚᱱ ᱜᱮᱭᱟ ᱦᱮᱸᱥᱮ
ᱦᱳᱭ
ᱦᱮᱸ
ᱟᱫᱚ ᱛᱟᱦᱚᱞᱮ ᱟᱯᱮ ᱨᱮᱱ ᱫᱚ ᱱᱤᱛᱳᱜ ᱛᱟᱦᱚᱞᱮ ᱰᱟᱝᱨᱤ ᱢᱮᱱᱟᱜ ᱠᱤᱱᱟ ᱥᱮ ᱵᱟᱝ
ᱦᱮᱸ ᱱᱤᱛᱳᱜ ᱫᱚ ᱦᱟᱱᱮ ᱥᱤ ᱰᱟᱝᱨᱤ ᱫᱚ ᱵᱟᱹᱱᱩᱜ ᱠᱚᱣᱟ ᱢᱮᱱᱠᱷᱟᱱ ᱮᱴᱟᱜ ᱰᱟᱝᱨᱤ ᱠᱚ ᱵᱟᱪᱪᱟ ᱢᱤᱦᱩ ᱠᱚ ᱚᱱᱠᱟ ᱠᱚᱫᱚ ᱢᱮᱱᱟᱜ ᱠᱚᱣᱟ
ᱟᱪᱪᱷᱟ ᱦᱚᱯᱚᱱ ᱠᱚ ᱢᱮᱱᱟᱜ ᱠᱚᱣᱟ ᱵᱟᱝ
ᱦᱮᱸ ᱟᱯᱮᱨᱮᱱ ᱫᱚ ᱛᱟᱦᱞᱮ ᱴᱟᱹᱝᱨᱤ
ᱟᱞᱮᱱ ᱫᱚ ᱚᱱᱠᱟᱜᱮ ᱢᱮᱱᱟᱜ ᱠᱚᱣᱟ ᱥᱩᱠᱨᱤ ᱢᱮᱱᱟᱜ ᱠᱚᱛᱟᱞᱮᱭᱟ ᱟᱠᱷᱟᱱ ᱯᱮᱭᱟ ᱯᱮᱭᱟ ᱜᱟᱱ ᱢᱮᱱᱟᱜ ᱠᱚᱛᱟᱞᱮᱭᱟ ᱥᱩᱠᱨᱤ ᱟᱨ ᱱᱚᱛᱮ ᱢᱮᱨᱚᱢ ᱢᱮᱱᱟᱜ ᱠᱚ ᱠᱚ ᱛᱟᱞᱮᱭᱟ ᱢᱚᱬᱮ ᱜᱚᱴᱟᱝ ᱜᱟᱱ ᱢᱮᱨᱚᱢ ᱢᱮᱱᱟᱜ ᱠᱚᱛᱟᱞᱮᱭᱟ ᱟᱨ ᱢᱮᱱᱟᱜ ᱯᱮᱲᱟ ᱜᱟᱹᱭ ᱢᱮᱱᱟᱜ ᱠᱤᱱᱟᱹ ᱟᱨᱠᱤ ᱚᱱᱠᱟ ᱥᱤᱭᱳᱜ ᱜᱟᱱᱚᱜ ᱚᱱᱠᱟᱱ ᱰᱟᱝᱨᱟ ᱫᱚ ᱵᱟᱝ
ᱚ
ᱛᱟᱦᱚᱞᱮ ᱩᱱᱠᱩᱜ ᱜᱮ ᱜᱩᱯᱤ ᱵᱟᱲᱟ ᱤᱭᱟᱹ ᱟᱫᱚ ᱚᱭ
ᱤᱧᱦᱚᱸ ᱚᱱᱠᱟᱜᱮ ᱰᱟᱝᱨᱤ ᱜᱩᱯᱤᱧ ᱪᱟᱞᱟᱜ ᱜᱮᱭᱟ ᱦᱮᱸ ᱟᱫᱚ ᱟᱢ ᱠᱷᱟᱱ ᱞᱟᱹᱭ ᱠᱮᱫ ᱛᱟᱞᱟᱝᱟ ᱡᱮ ᱰᱟᱹᱝᱨᱤ ᱟᱨ ᱢᱮᱨᱚᱢ ᱦᱮᱱᱟᱜ ᱠᱚ ᱛᱟᱦᱚᱞᱮ ᱰᱟᱹᱝᱨᱤ ᱠᱤ ᱟᱨ ᱢᱮᱨᱚᱢ ᱢᱤᱫ ᱥᱟᱶᱛ ᱛᱮᱜᱮᱢ ᱠᱚᱣᱟ ᱥᱮ ᱚᱠᱟᱞᱮ ᱞᱮᱠᱟ
ᱦᱮᱸ ᱢᱤᱫ ᱥᱟᱶ ᱛᱮᱜᱮ ᱟᱫᱚ ᱵᱟᱠᱷᱟᱡ ᱫᱚ ᱵᱟᱭ ᱜᱟᱱᱚᱜᱼᱟ ᱛᱚ ᱟᱨᱚ ᱡᱩᱫᱤ ᱟᱞᱟᱫᱟ ᱟᱞᱟᱫᱟ ᱛᱟᱦᱚᱞᱮ ᱚᱱᱠᱟ ᱠᱷᱟᱱ ᱫᱚ ᱟᱫᱚ ᱦᱚᱲ ᱠᱚ ᱞᱟᱜᱟᱜᱼᱟ ᱡᱟᱹᱥᱛᱤ ᱛᱟᱦᱚᱞᱮ ᱩᱱᱠᱩ ᱛᱟᱭᱱᱚᱢ ᱨᱮ ᱛᱟᱦᱚᱞᱮ ᱚᱱᱟ ᱠᱷᱟᱹᱛᱤᱨ ᱛᱮ ᱟᱫᱚ ᱢᱤᱫ ᱢᱤᱫ ᱥᱟᱶᱛᱮᱜᱮ ᱟᱲᱟᱜ ᱠᱟᱠᱚ ᱦᱩᱭᱩᱜ ᱜᱮᱭᱟ ᱟᱨ ᱰᱟᱝᱨᱤ ᱛᱚ ᱯᱷᱟᱸᱠᱟ ᱱᱤᱛᱚᱜ ᱫᱚ ᱵᱟᱹᱱᱩᱜᱼᱟ ᱪᱮᱫ ᱦᱚᱸ ᱛᱟᱦᱚᱞᱮ ᱜᱷᱟᱸᱥ ᱠᱚᱠᱚ ᱡᱚᱢᱟ ᱚᱱᱟ ᱠᱚᱛᱮ ᱜᱮ ᱟᱨᱠᱤ
ᱦᱮᱸ ᱦᱮᱸ ᱮᱠᱟᱞ ᱡᱟᱦᱟᱸᱟᱢ ᱞᱟᱹᱭ ᱠᱮᱫᱟ ᱟᱞᱮ ᱦᱚᱸ ᱚᱱᱠᱟᱜ ᱜᱮ ᱱᱮᱛᱟᱨ ᱫᱚ ᱟᱫᱚ ᱵᱟᱠᱟᱱᱡ ᱫᱚ ᱡᱩᱫᱤ ᱟᱞᱟᱫᱟ ᱟᱞᱟᱫᱟᱢ ᱜᱩᱯᱤ ᱠᱚᱼᱟ ᱛᱟᱱ ᱫᱚ ᱟᱨ ᱢᱤᱫ ᱦᱚᱲ ᱞᱟᱜᱟᱜᱼᱟ ᱛᱟᱦᱞᱮ ᱮᱴᱟᱜ ᱠᱟᱹᱢᱤ ᱫᱚ ᱵᱟᱝ ᱦᱩᱭᱩᱜᱼᱟ ᱦᱮᱸ ᱟᱫᱚ ᱢᱮᱨᱚᱢ ᱦᱚᱸ ᱪᱮᱠᱟ ᱠᱚ ᱯᱟᱹᱨᱠᱟᱹᱣ ᱟᱠᱟᱱᱟ ᱦᱮᱸ ᱰᱟᱹᱝᱨᱤ ᱵᱟᱠᱚ ᱵᱟᱹᱜᱤᱭᱟᱚ ᱢᱮ ᱩᱱᱠᱩ ᱥᱟᱶᱛᱮᱜᱮ ᱠᱚ ᱪᱟᱞᱟᱜ ᱟᱠᱚ ᱡᱟᱦᱟᱸ ᱦᱮᱸ ᱡᱟᱦᱟᱸ ᱛᱤᱱᱟᱹᱜ ᱫᱟᱜᱽ ᱨᱮᱦᱚᱸ ᱛᱤᱸᱜᱩ ᱠᱚᱜᱼᱟ ᱠᱚ ᱵᱟᱠᱚ ᱫᱟᱹᱲᱟ ᱮᱴᱟᱜ ᱢᱮᱨᱚᱢ ᱫᱚᱠᱚ ᱫᱟᱹᱲ ᱜᱚᱫᱟ ᱠᱚ ᱟᱫᱚ ᱡᱩᱫᱤ ᱫᱚᱢᱮᱢ ᱫᱟᱜᱠᱟᱭᱟ ᱛᱟᱦᱚᱞᱮ ᱠᱷᱟᱱ ᱫᱚ ᱫᱟᱹᱲᱟ ᱵᱟᱠᱷᱟᱡ ᱫᱚ ᱰᱟᱹᱝᱨᱤ ᱥᱟᱵ ᱨᱮ ᱠᱚ ᱛᱟᱦᱮᱱᱟ ᱩᱱᱠᱩ ᱦᱚᱸ
ᱟᱞᱮ ᱨᱮᱦᱚᱸ ᱚᱱᱠᱟᱜᱮ ᱟᱫᱚ ᱡᱷᱚᱛᱚ ᱜᱮ ᱚᱱᱠᱟ ᱜᱮ ᱯᱟᱹᱨᱠᱟᱹᱣ ᱢᱮᱱᱟᱜ ᱛᱟᱠᱚᱣᱟ ᱦᱚᱦᱚ ᱥᱟᱶᱛᱮ ᱦᱤᱡᱩᱜ ᱟᱠᱚ ᱠᱚ ᱚᱱᱠᱟ ᱵᱟᱠᱚ ᱫᱟᱹᱲ ᱜᱮᱭᱟ ᱛᱟᱦᱚᱞᱮ ᱜᱩᱯᱤ ᱨᱮᱦᱚᱸ ᱵᱷᱟᱜᱮ ᱜᱮ ᱵᱩᱡᱷᱟᱹᱜ ᱜᱮᱭᱟ ᱵᱟᱠᱷᱟᱱ ᱫᱚ ᱡᱩᱫᱤ ᱠᱚ ᱦᱟᱱᱛᱮ ᱱᱟᱛᱮ ᱠᱚ ᱫᱟᱹᱲ ᱟᱹᱪᱩᱨ ᱠᱟᱹᱴᱤᱡ ᱦᱚᱸ ᱡᱩᱫᱤ ᱵᱟᱠᱚ ᱥᱟᱢᱴᱟᱣ ᱠᱚᱜᱼᱟ ᱛᱟᱦᱚᱞᱮ ᱚᱱᱠᱟ ᱠᱷᱟᱱ ᱫᱚ ᱟᱹᱰᱤ ᱜᱩᱯᱤ ᱦᱚᱸ ᱟᱹᱰᱤ ᱢᱩᱥᱠᱤᱞ ᱜᱮ ᱟᱹᱰᱤ ᱤᱭᱟᱹᱜᱮ ᱵᱮᱡᱟᱨ ᱜᱮ ᱵᱩᱡᱷᱟᱹᱣ ᱠᱚᱜᱼᱟ
ᱦᱮᱸ ᱟᱨᱦᱚᱸ ᱟᱨᱦᱚᱸ ᱜᱚᱝᱠᱮ ᱡᱩᱫᱤ ᱩᱱᱠᱩ ᱤᱭᱟᱹ ᱰᱟᱹᱝᱨᱤ ᱠᱚ ᱛᱟᱦᱮᱱᱟ ᱥᱮ ᱩᱱᱠᱩ ᱥᱤ ᱰᱟᱹᱝᱨᱤ ᱩᱱᱠᱩ ᱢᱟ ᱟᱛᱤᱝ ᱫᱚ ᱛᱤᱧᱟᱹ ᱥᱩᱫᱩ ᱦᱟᱹᱱᱠᱩ ᱱᱟᱠᱩ ᱠᱚ ᱯᱟᱸᱡᱟ ᱵᱟᱲᱟ ᱠᱚᱣᱟ ᱛᱟᱨᱯᱚᱨᱮ ᱨᱚᱯᱚᱜ ᱠᱚ ᱦᱚᱡᱟ ᱫᱚ ᱩᱱᱠᱩ ᱫᱚ
ᱦᱮᱸ ᱨᱚᱯᱚᱜ ᱢᱟᱠᱚ ᱨᱚᱯᱚᱜ ᱠᱚᱜ ᱜᱮᱭᱟ ᱩᱱᱠᱩ ᱫᱚ ᱟᱫᱚ ᱠᱷᱟᱡ ᱟᱹᱛᱤᱧ ᱛᱟᱞᱟ ᱛᱮᱜᱮ ᱩᱱᱠᱩ ᱫᱚ ᱟᱫᱚ ᱠᱷᱮᱞᱰᱩ ᱮᱱᱮᱡ ᱞᱮᱠᱟ ᱠᱚ ᱨᱚᱯᱚᱜ ᱫᱚᱠᱚ ᱠᱷᱟᱡ ᱨᱚᱯᱚᱜ ᱜᱮᱭᱟ ᱠᱚ ᱵᱟᱝ ᱫᱚ ᱵᱟᱝ
ᱦᱩᱸᱢ ᱟᱨ ᱜᱟᱹᱭ ᱠᱚᱫᱚ ᱦᱟᱸ ᱢᱚᱱᱫᱤᱭᱮ ᱠᱚ ᱟᱹᱛᱤᱧ ᱫᱚᱠᱚ ᱟᱹᱛᱤᱧ ᱜᱮᱭᱟ ᱠᱚ ᱦᱮᱥᱮ
ᱦᱳᱭ
ᱜᱟᱹᱭ ᱠᱤᱱᱛᱩ ᱠᱷᱩᱵ ᱮᱠᱴᱟ ᱵᱟᱠᱚ ᱫᱟᱹᱲᱟᱜᱼᱟ ᱢᱤᱫ ᱚᱠᱛᱮ ᱜᱮᱠᱚ ᱫᱟᱹᱲᱟᱜᱼᱟ ᱫᱚ ᱵᱟᱠᱚ ᱫᱟᱹᱲᱟᱜᱼᱟ
ᱟᱪᱪᱷᱟ ᱛᱟᱦᱚᱞᱮ ᱜᱟᱹᱭ ᱠᱚᱫᱚ ᱯᱮ ᱫᱚᱦᱚ ᱟᱠᱟᱫ ᱠᱚᱜᱮᱭᱟ ᱛᱟᱦᱚᱞᱮ ᱜᱟᱹᱭ ᱠᱚ ᱛᱚᱣᱟ ᱠᱚ ᱪᱮᱫ ᱞᱮᱠᱟ ᱟᱯᱮ ᱮ ᱫᱤᱱᱟᱹᱢ ᱫᱤᱱ ᱪᱮᱫ ᱞᱮᱠᱟ ᱯᱮ ᱤᱭᱟᱹᱭ ᱫᱟ ᱯᱮ
ᱦᱮᱸ ᱜᱚᱝᱠᱮ ᱜᱟᱹᱭ ᱦᱮᱸ ᱜᱟᱹᱭ ᱫᱚ ᱢᱮᱱᱟᱜ ᱠᱚᱣᱟ ᱢᱤᱦᱩ ᱦᱚᱸᱠᱚ ᱢᱟᱨᱟᱝ ᱠᱟᱱᱟ ᱦᱮᱸ ᱩᱱᱠᱩ ᱡᱟᱦᱟᱸᱭ ᱮ ᱪᱟᱥ ᱠᱚᱣᱟ ᱠᱚ ᱡᱟᱹᱨᱥᱤ ᱜᱟᱹᱭ ᱩᱱᱠᱩ ᱫᱚ ᱵᱟᱹᱱᱩᱜ ᱠᱚ ᱛᱟᱞᱮᱭᱟ ᱫᱮᱥᱤ ᱛᱚ ᱠᱷᱩᱵ ᱮᱠᱴᱟ ᱫᱚ ᱵᱟᱝᱠᱚ ᱛᱚᱭᱟ ᱟᱫᱚ ᱢᱚᱱᱮ ᱦᱩᱭᱩᱜ ᱠᱟᱱ ᱛᱟᱦᱮᱸᱫ ᱡᱮ ᱦᱟᱹᱱᱠᱩᱜ ᱜᱮ ᱦᱟᱹᱱᱠᱩ ᱰᱟᱹᱝᱜᱨᱤ ᱦᱟᱛᱟᱣ ᱦᱩᱭᱩᱜᱼᱟ ᱡᱟᱦᱟᱸᱭ ᱫᱚ ᱡᱟᱹᱥᱛᱤ ᱠᱚ ᱛᱳᱣᱟᱭᱟ ᱮᱰᱮᱠᱷᱟᱱ ᱛᱳᱣᱟ ᱦᱚᱸ ᱟᱹᱠᱷᱨᱤᱧ ᱠᱟᱛᱮᱫ ᱦᱚᱸ ᱡᱤᱣᱤ ᱟᱯᱟᱥᱩᱞ ᱜᱟᱱᱚᱜᱼᱟ ᱦᱮᱸᱥᱮ ᱟᱹᱰᱤ ᱦᱚᱲ ᱜᱮᱛᱚ ᱚᱱᱠᱟ ᱛᱚ ᱛᱚᱣᱟ ᱞᱟᱹᱜᱤᱫ ᱰᱟᱹᱝᱜᱨᱤ ᱠᱚ ᱫᱚᱦᱚ ᱟᱠᱟᱫ ᱠᱚᱣᱟ ᱟᱨ ᱱᱚᱝᱠᱟ ᱱᱮᱛᱟᱨ ᱫᱚ ᱩᱱᱟᱹᱜ ᱰᱟᱹᱝᱜᱨᱤ ᱫᱚ ᱵᱟᱹᱱᱩᱜ ᱠᱚᱛᱟ ᱠᱚᱣᱟ ᱮᱴᱟᱜ ᱦᱚᱲ ᱥᱮᱫᱟᱭ ᱡᱮᱢᱚᱱ ᱛᱟᱦᱮᱸ ᱠᱟᱱᱟ ᱠᱚ ᱠᱟᱹᱢᱤ ᱠᱚ ᱫᱚᱦᱚ ᱠᱮᱠᱚᱣᱟ ᱱᱮᱛᱟᱨ ᱜᱮ ᱟᱨ ᱚᱱᱠᱟ ᱧᱮᱞᱚᱜ ᱠᱟᱱᱟ ᱜᱚᱝᱠᱮ ᱦᱛᱚ ᱵᱟᱭ ᱧᱮᱞᱚᱜ ᱠᱟᱱᱟ ᱦᱮᱸ ᱥᱮ ᱵᱟᱝ
ᱦᱳᱭ ᱚᱱᱠᱟᱜᱮ ᱟᱞᱮ ᱥᱮᱫ ᱦᱚᱸ ᱚᱱᱠᱟᱜᱮ ᱟᱫᱚ ᱤᱭᱟᱹ ᱱᱚᱝᱠᱟ ᱥᱤᱭᱳᱜ ᱰᱟᱹᱝᱜᱨᱤ ᱠᱚᱫᱚ ᱟᱹᱰᱤ ᱠᱚᱢ ᱟᱹᱰᱤ ᱠᱚᱢ ᱛᱟᱦᱚᱞᱮ ᱱᱚᱝᱠᱟᱱ ᱜᱟᱹᱭ ᱛᱮᱜᱮ ᱛᱳᱣᱟ ᱟᱹᱠᱷᱨᱤᱧ ᱤᱭᱟᱹ ᱚᱱᱠᱟ ᱜᱩᱨᱤᱡ ᱴᱩᱨᱤᱡ ᱠᱚ ᱤᱭᱟᱹ ᱠᱷᱟᱹᱛᱤᱨ ᱚᱱᱟ ᱜᱚᱭᱴᱷᱟ ᱥᱟᱦᱟᱱ ᱠᱚ ᱦᱩᱭᱩᱜ ᱜᱮᱭᱟ ᱫᱟᱠᱟ ᱤᱥᱤᱱ ᱠᱚ ᱚᱱᱟ ᱠᱚᱨᱮ ᱮᱴᱠᱮᱴᱚᱬᱮ ᱵᱟᱝ ᱦᱩᱭᱩᱜ ᱜᱮᱭᱟ ᱛᱟᱦᱚᱞᱮ ᱜᱟᱹᱭ ᱰᱟᱹᱝᱜᱨᱤ ᱛᱟᱦᱮᱸ ᱦᱚᱸ ᱢᱟᱱᱮ ᱮᱢᱚᱱᱼᱼ ᱤᱭᱟᱹ ᱩᱯᱚᱠᱟᱨ ᱧᱟᱢᱚᱜ ᱠᱟᱱᱟ
ᱦᱮᱸ
ᱟᱹᱰᱤ ᱟᱹᱰᱤ ᱵᱮᱥ
ᱦᱮᱸ ᱮᱠᱟᱞ ᱮᱠᱟᱞᱼᱼ ᱡᱟᱦᱟ ᱱᱟᱜ ᱫᱩᱠ ᱵᱤᱯᱚᱫ ᱦᱩᱭ ᱞᱮᱱᱠᱷᱟᱱ ᱦᱮᱸᱥᱮ ᱛᱚᱠᱷᱚᱱ ᱜᱮ ᱩᱱᱠᱩ ᱜᱮᱠᱚ ᱧᱮᱞ ᱧᱮᱞ ᱫᱟᱲᱮ ᱟᱵᱚᱱᱟ ᱩᱱᱠᱩ ᱫᱟᱨᱟᱭ ᱛᱮᱜᱮ ᱵᱚᱱ ᱥᱟᱢᱴᱟᱣ ᱫᱟᱲᱮᱭᱟᱜ-ᱟ ᱵᱚᱱ
ᱦᱳᱭ ᱱᱚᱝᱠᱟ ᱤᱭᱟᱹ ᱦᱚᱸ ᱦᱩᱭᱩᱜ ᱜᱮᱭᱟ ᱠᱤᱨᱤᱧ ᱟᱹᱠᱷᱨᱤᱧ ᱟᱫᱚ ᱦᱩᱭᱩᱜ ᱜᱮᱭᱟ ᱫᱩᱠ ᱵᱤᱯᱚᱫ ᱨᱮ ᱡᱚᱠᱷᱚᱱ ᱜᱮ ᱱᱚᱝᱠᱟ ᱡᱟᱦᱟ ᱱᱟᱜ ᱴᱟᱠᱟ ᱯᱚᱭᱥᱟ ᱠᱟᱹᱴᱤᱡ ᱯᱟᱲᱟᱣ ᱞᱟᱹᱠᱛᱤ ᱩᱱ ᱚᱠᱛᱚ ᱨᱮ ᱛᱟᱦᱞᱮ ᱱᱩᱠᱩ ᱜᱮ ᱢᱤᱫ ᱵᱟᱨ ᱫᱚ ᱟᱠᱷᱨᱤᱧ ᱠᱚ ᱜᱟᱱᱚᱜ ᱜᱮᱭᱟ ᱛᱟᱦᱞᱮ ᱚᱱᱟ ᱛᱮᱜᱮ ᱴᱟᱠᱟ ᱯᱚᱭᱥᱟ ᱦᱚᱸ ᱦᱩᱭᱩᱜᱼᱟ ᱱᱩᱠᱩ ᱥᱩᱠᱨᱤ ᱠᱚᱦᱚᱸ ᱟᱞᱮ ᱞᱮ ᱤᱭᱟᱹ ᱟᱹᱥᱩᱞᱮᱫ ᱠᱚᱣᱟ ᱛᱟᱦᱚᱞᱮ ᱱᱩᱠᱩ ᱥᱩᱠᱨᱤ ᱦᱚᱸ ᱚᱱᱠᱟ ᱛᱟᱦᱮᱱ ᱠᱟᱱᱟ ᱠᱚ ᱛᱟᱨᱯᱚᱨ ᱦᱟᱨᱟᱜ ᱠᱟᱱᱟ ᱠᱚ ᱦᱟᱨᱟ ᱠᱟᱛᱮᱜ ᱚᱱᱠᱟ ᱜᱮ ᱟᱠᱷᱨᱤᱧ ᱦᱩᱭᱩᱜ ᱜᱮᱭᱟ ᱟᱠᱷᱨᱤᱧ ᱠᱟᱛᱮᱜ ᱛᱮᱫ ᱩᱱᱠᱩ ᱴᱷᱮᱱ ᱠᱷᱚᱱ ᱦᱚᱸ ᱟᱹᱰᱤ ᱥᱚᱝᱥᱟᱨ ᱨᱮᱱᱟᱜ ᱴᱟᱠᱟ ᱯᱚᱭᱥᱟ ᱠᱚ ᱟᱹᱰᱤᱼᱼ ᱤᱭᱟᱹ ᱧᱟᱢᱚᱜ ᱜᱮᱭᱟ
ᱦᱮᱸ ᱜᱚᱢᱠᱮ ᱴᱷᱤᱠ ᱵᱤᱱ ᱞᱟᱹᱭ ᱠᱮᱫᱟ ᱦᱮ ᱰᱟᱹᱝᱜᱨᱤ ᱢᱮᱨᱚᱢ ᱠᱷᱚᱱ ᱫᱚ ᱥᱩᱠᱨᱤ ᱠᱤ ᱮ ᱟᱹᱰᱤ ᱞᱚᱜᱚᱱ ᱞᱚᱜᱚᱱ ᱠᱚ ᱦᱚᱯᱚᱱᱚᱜ ᱜᱮᱭᱟ ᱠᱚ ᱟᱨ ᱩᱱᱠᱩ ᱦᱚᱯᱚᱱ ᱦᱚᱸ ᱫᱟᱢ ᱛᱟᱦᱮᱱ ᱜᱮᱭᱟ ᱵᱟᱝ ᱮᱴᱟᱜ ᱡᱤᱭᱟᱹᱞᱤ ᱠᱷᱚᱱ ᱫᱚ
ᱦᱳᱭ ᱦᱳᱭ ᱥᱩᱠᱨᱤ ᱫᱚ ᱟᱹᱰᱤ ᱞᱚᱜᱚᱱ ᱠᱚ ᱦᱟᱨᱟᱜᱼᱟ ᱟᱹᱰᱤ ᱞᱚᱜᱚᱱ ᱛᱟᱦᱞᱮ ᱛᱟᱦᱞᱮ ᱩᱱᱠᱩ ᱟᱹᱥᱩᱞ ᱫᱚ ᱤᱧᱦᱚᱧ ᱢᱚᱱᱮᱭᱟ ᱟᱹᱰᱤ ᱵᱮᱥ ᱞᱮᱠᱟᱧ ᱢᱚᱱᱮᱭᱟ ᱟᱨ ᱩᱱᱠᱩ ᱢᱟᱛᱚ ᱚᱱᱠᱟ ᱫᱚᱢᱮ ᱫᱚᱢᱮ ᱮᱠᱴᱟ ᱫᱚ ᱵᱟᱵᱚᱱ ᱜᱩᱯᱤ ᱠᱚ ᱜᱮᱭᱟ ᱟᱠᱚ ᱛᱮᱜᱮ ᱠᱚ ᱡᱚᱢ ᱠᱚ ᱯᱟᱸᱡᱟ ᱡᱚᱝᱟᱜᱼᱟ ᱛᱟᱦᱮᱞᱮ ᱚᱱᱟ ᱥᱮᱫ ᱛᱮᱦᱚᱸ ᱟᱹᱰᱤ ᱵᱮᱥ ᱩᱱᱠᱩ ᱟᱹᱥᱩᱞ ᱫᱚ ᱤᱧᱫᱩᱧ ᱢᱚᱱᱮᱭᱟ
ᱦᱮᱸ
ᱟᱨ ᱱᱩᱠᱩ ᱢᱮᱨᱚᱢ ᱠᱚ ᱢᱮᱨᱚᱢ ᱠᱚᱦᱚᱸ ᱮᱢᱚᱱ ᱮᱸᱴᱠᱮᱴᱚᱬᱮ ᱥᱮᱛᱟ ᱡᱚᱠᱷᱚᱱ ᱠᱚ ᱦᱤᱡᱩᱜᱼᱟ ᱟᱨ ᱚᱱᱠᱟ ᱟᱹᱰᱤ ᱵᱟᱨᱜᱮ ᱚᱱᱠᱟ ᱟᱹᱰᱤ ᱫᱷᱟᱣ ᱚᱱᱠᱟ ᱡᱚᱢ ᱠᱟᱜ ᱠᱚ ᱛᱟᱞᱮᱭᱟᱠᱚ ᱢᱮᱨᱚᱢ ᱥᱮᱛᱟ ᱟᱫᱚ ᱛᱚᱠᱷᱚᱱ ᱫᱚ ᱟᱫᱚ ᱪᱮᱫ ᱦᱚᱸ ᱪᱤᱠᱟᱹ ᱛᱮᱱᱟᱜ ᱵᱟᱹᱱᱩᱜ ᱟᱛᱚ ᱡᱩᱫᱤ ᱥᱮᱛᱟ ᱠᱚ ᱡᱚᱢ ᱜᱮᱨ ᱞᱮᱠ ᱠᱚ ᱠᱷᱟᱱ ᱟᱫᱚ ᱢᱮᱫᱴᱟᱝ ᱨᱳᱜᱽ ᱞᱮᱠᱟ ᱦᱩᱭᱩᱜ ᱛᱟᱠᱚᱣᱟ ᱛᱟᱦᱞᱮ ᱟᱫᱚ ᱵᱟᱧᱪᱟᱣ ᱟᱹᱰᱤᱼᱼ ᱚᱥᱩᱵᱤᱫᱟ ᱢᱩᱥᱠᱤᱞ ᱜᱚᱫᱚᱜᱼᱟ
ᱦᱮᱸ ᱜᱚᱢᱠᱮ ᱮᱠᱟᱞ ᱥᱟᱨᱤ ᱠᱟᱛᱷᱟ ᱜᱮ ᱟᱞᱮ ᱵᱟᱝ ᱨᱮᱦᱚ ᱢᱤᱫᱴᱟᱝ ᱠᱟᱠᱟ ᱦᱚᱲ ᱨᱮᱱ ᱢᱤᱫᱴᱟᱝ ᱵᱷᱤᱰᱤ ᱛᱟᱦᱮᱸ ᱠᱟᱱᱟ ᱦᱮᱸ ᱟᱫᱚ ᱠᱷᱮᱯᱟ ᱥᱮ ᱫᱚᱠᱚ ᱜᱮᱨ ᱟᱠᱟᱫᱮᱭᱟ ᱟᱫᱚ ᱪᱤᱠᱟᱹ ᱠᱟᱱᱟ ᱟᱹᱰᱤ ᱫᱤᱱ ᱦᱩᱭᱱᱟ ᱟᱹᱰᱤ ᱫᱤᱱ ᱦᱩᱭᱱᱟ ᱟᱫᱚ ᱟᱫᱚ ᱦᱟᱹᱠᱩ ᱱᱩᱠᱩ ᱵᱷᱤᱰᱤᱴᱟᱜ ᱫᱚᱢᱮ ᱨᱚᱜᱮᱫ ᱠᱚᱣᱟ ᱦᱚᱲ ᱠᱚ ᱯᱚᱨᱮ ᱮ ᱜᱮᱨᱮ ᱪᱮᱥᱴᱟ ᱭᱮᱫᱟ ᱟᱫᱚ ᱪᱤᱠᱟᱹ ᱠᱮᱫᱮᱭᱟᱞᱮ ᱟᱫᱚᱞᱮ ᱢᱚᱱᱮ ᱠᱮᱫᱮᱭᱟ ᱛᱟᱦᱮ ᱱᱚᱝᱠᱟ ᱠᱟᱛᱮ ᱦᱚᱲ ᱦᱚᱲ ᱨᱚᱜ ᱠᱚᱣᱟᱭ ᱟᱨ ᱵᱟᱝ ᱜᱮ ᱦᱚᱭ ᱟᱰᱤᱜᱟᱱ ᱛᱚ ᱚᱸᱰᱮ ᱪᱟᱹᱞᱩ ᱟᱠᱟᱫ ᱛᱟᱦᱚᱞᱮ ᱠᱷᱟᱱ ᱫᱚ ᱟᱫᱚ ᱠᱩᱴᱟᱹᱢ ᱜᱚᱡ ᱠᱟᱛᱮ ᱞᱮ ᱛᱚᱯᱟ ᱠᱮᱫᱮᱭᱟ
ᱚᱸ ᱛᱟᱦᱚᱞᱮ ᱚᱱᱟᱼᱼ ᱛᱚ ᱛᱟᱦᱮᱞᱮ ᱟᱯᱮᱭᱟᱜ ᱫᱚ ᱚᱱᱟ ᱞᱚᱥᱠᱟᱱ ᱮᱱ ᱛᱟᱯᱮᱭᱟ
ᱦᱮᱸ ᱪᱤᱠᱟᱹᱭᱟᱢ ᱜᱚᱢᱠᱮ ᱱᱤᱡᱮ ᱟᱹᱥᱩᱞ ᱠᱟᱛᱮᱟᱢ ᱦᱮ ᱩᱱᱤ ᱠᱩᱴᱟᱹᱢ ᱦᱩᱭᱩᱜ ᱠᱟᱱᱟ ᱪᱤᱠᱟᱹᱭᱟᱢ ᱦᱚᱲ ᱨᱮᱱ ᱜᱤᱫᱽᱨᱟᱹ ᱡᱩᱫᱤ ᱜᱮᱨ ᱠᱚᱣᱟ ᱥᱮ ᱨᱚᱜ ᱠᱚᱣᱟ ᱚᱱᱟ ᱠᱷᱟᱹᱛᱤᱨ ᱛᱮ ᱚᱱᱠᱟ ᱦᱩᱭ ᱮᱱᱟ
ᱦᱚᱭ ᱚᱱᱟ ᱥᱮᱛᱟ ᱜᱮᱨ ᱫᱚ ᱟᱹᱰᱤ ᱜᱮ ᱵᱤᱥ ᱟᱱᱟ ᱧᱚᱜ ᱜᱮᱭᱟ ᱥᱮ
ᱦᱮᱸ
ᱟᱫᱚ ᱱᱚᱝᱠᱟ ᱡᱩᱫᱤ ᱤᱭᱟᱹ ᱥᱮᱛᱟ ᱠᱚᱦᱚᱸ ᱡᱩᱫᱤ ᱥᱩᱨ ᱥᱩᱯᱩᱨ ᱠᱚᱨᱮ ᱠᱚ ᱛᱟᱦᱮᱸ ᱱᱟᱠᱚ ᱛᱟᱦᱮᱞᱮ ᱟᱹᱰᱤ ᱧᱮᱞ ᱠᱟᱛᱮᱜ ᱜᱩᱯᱤ ᱠᱚ ᱞᱟᱹᱠᱛᱤ ᱠᱟᱱᱟ ᱵᱟᱠᱷᱟᱱ ᱫᱚ ᱩᱱ ᱢᱟᱨᱟᱝ ᱩᱱ ᱢᱟᱨᱟᱝᱭ ᱢᱟᱨᱟᱝ ᱡᱤᱭᱟᱹᱞᱤ ᱠᱚ ᱡᱩᱫᱤ ᱠᱚ ᱜᱮᱨ ᱠᱚᱣᱟ ᱛᱟᱦᱚᱞᱮ ᱟᱫᱚ ᱟᱵᱚ ᱫᱚ ᱟᱹᱥᱩᱞ ᱦᱚᱲ ᱛᱚ ᱠᱷᱟᱱ ᱛᱟᱦᱮ ᱞᱮ ᱡᱩᱫᱤ ᱟᱥᱩᱞ ᱠᱷᱚᱱ ᱡᱩᱫᱤ ᱢᱤᱫᱴᱟᱝ ᱠᱚ ᱡᱚᱢᱮᱭᱟ ᱛᱟᱦᱮᱞᱮ ᱟᱫᱚ ᱚᱱᱟ ᱠᱚ ᱠᱷᱟᱱ ᱫᱚ ᱟᱹᱰᱤ ᱚᱱᱠᱟ ᱞᱮᱠᱷᱟᱱ ᱫᱚ ᱟᱹᱰᱤ ᱫᱩᱠ ᱵᱩᱡᱷᱟᱹᱜᱼᱟ
ᱦᱮᱸ ᱦᱮᱸ ᱮᱠᱟᱞ ᱮ ᱩᱱᱫᱤᱱ ᱠᱷᱚᱱ ᱵᱚᱱ ᱦᱟᱨᱟᱭᱮ ᱠᱟᱱᱟ ᱦᱮᱸ ᱦᱟᱨᱟ ᱠᱮᱫᱮᱭᱟᱵᱚᱱ ᱟᱹᱰᱤ ᱫᱤᱱ ᱟᱹᱰᱤ ᱫᱤᱱ ᱟᱹᱰᱤ ᱫᱤᱱ ᱩᱱᱤ ᱛᱟᱭᱚᱢ ᱨᱮ ᱠᱷᱟᱴᱟᱣ ᱦᱩᱭ ᱠᱟᱱ ᱛᱟᱵᱚᱱᱟ ᱞᱟᱥᱴ ᱴᱟᱤᱢ ᱡᱮ ᱱᱚᱝᱠᱟ ᱦᱩᱭᱩᱜ ᱟᱵᱚ ᱵᱚᱱ ᱠᱷᱚᱡᱟ ᱡᱮᱝᱠᱟ ᱦᱚᱭᱚᱜ ᱢᱟ ᱡᱮᱢᱚᱱ
ᱦᱚᱭ ᱦᱚᱭ
ᱦᱩᱸ ᱟᱨ ᱚᱱᱮ ᱞᱟᱦᱟᱛᱮ ᱡᱮᱢᱚᱱ ᱤᱧᱜᱮ ᱡᱚᱠᱷᱚᱱ ᱜᱩᱯᱤᱧ ᱪᱟᱞᱟᱜ ᱠᱟᱱᱟ ᱢᱮᱨᱚᱢ ᱜᱩᱯᱤ ᱵᱤᱨ ᱛᱮᱞᱮ ᱤᱫᱤ ᱠᱚᱣᱟ ᱛᱚ ᱦᱮᱸ ᱦᱟᱰᱜᱟᱨ ᱛᱮ ᱞᱤᱧ ᱤᱫᱤ ᱦᱚᱪᱚ ᱵᱟᱲᱟ ᱦᱚᱪᱚ ᱠᱟᱜ ᱠᱚᱣᱟ ᱦᱮᱸ ᱥᱮ
ᱦᱮᱸ
ᱟᱯᱮ ᱥᱮᱫ ᱫᱚ ᱦᱟᱰᱜᱟᱨ ᱫᱚ ᱦᱮᱱᱟᱜ ᱠᱚᱣᱟ ᱥᱮ ᱵᱟᱝ ᱦᱟᱰᱜᱟᱨ ᱠᱚ
ᱵᱟᱝ ᱟᱫᱚ ᱦᱟᱰᱜᱟᱨ ᱫᱚ ᱱᱤᱭᱟᱹ ᱥᱚᱢᱚᱭ ᱫᱚ ᱟᱫᱚ ᱵᱟᱠᱚ ᱧᱮᱞ ᱧᱟᱢᱚᱜ ᱠᱟᱱᱟ ᱵᱟᱠᱷᱟᱡ ᱞᱟᱦᱟ ᱛᱮᱫᱚ ᱟᱸᱡᱚᱢ ᱦᱩᱭ ᱟᱠᱟᱱᱟ ᱦᱟᱰᱜᱟᱨ ᱢᱟ ᱫᱚᱢᱮ ᱠᱚ ᱛᱟᱦᱮᱸᱠᱟᱱ ᱟᱵᱚ ᱱᱚᱣᱟ ᱫᱤᱥᱚᱢ ᱨᱮ ᱦᱟᱰᱜᱟᱨ ᱟᱫᱚ ᱦᱚᱜᱼᱚᱭ ᱱᱮᱛᱟᱨ ᱫᱚ ᱧᱮᱞᱚᱜᱚᱜ ᱠᱟᱱᱟ ᱚᱱᱠᱟ ᱫᱚ ᱦᱟᱰᱜᱟᱨ ᱫᱚ ᱵᱟᱝ ᱠᱚ ᱧᱟᱢᱚᱜ ᱠᱟᱱᱟ ᱱᱮᱛᱟᱨ ᱫᱚ ᱩᱱᱠᱩ ᱥᱩᱫᱷᱩ ᱥᱮᱛ ᱜᱮ ᱵᱚᱛᱚᱨ
ᱟᱪᱪᱷᱟ ᱦᱮᱸ ᱥᱟᱹᱨᱤ ᱠᱟᱛᱷᱟ ᱜᱮ ᱟᱨ ᱟᱞᱮ ᱟᱞᱮ ᱥᱮᱫ ᱫᱚ ᱢᱤᱫ ᱵᱟᱨ ᱤᱭᱟᱹ ᱦᱮᱱᱟᱜ ᱠᱚᱜᱮ ᱛᱩᱭᱩ ᱦᱮᱱᱟᱜ ᱠᱚᱣᱟ
ᱟᱪᱪᱷᱟ ᱟᱪᱪᱷᱟ ᱛᱩᱭᱩ ᱢᱟ ᱟᱞᱮ ᱥᱮᱫ ᱦᱚᱸ ᱛᱩᱭᱩ ᱦᱮᱱᱟᱜ ᱠᱚᱣᱟ ᱛᱩᱭᱩ ᱚᱱᱠᱟ ᱡᱚᱠᱷᱚᱱ ᱨᱟᱵᱟᱝ ᱯᱟᱲᱟᱜ ᱟᱥᱮ ᱨᱟᱵᱟᱝ ᱯᱟᱲᱟᱣ ᱞᱮᱱᱠᱷᱟᱱ ᱠᱷᱟᱱ ᱜᱮ ᱛᱩᱭᱩ ᱫᱚᱢᱮ ᱠᱚ ᱨᱟᱜ-ᱟ ᱛᱩᱭᱩ ᱚᱱᱮ ᱟᱨ ᱠᱟᱹᱴᱤᱡ ᱟ